ᱦᱮᱞᱳ ᱜᱚᱝ ᱦᱮᱞᱳ ᱦᱮᱸ ᱟᱸᱡᱚᱢ ᱧᱮᱢᱮᱫ ᱛᱟᱵᱮᱱ
ᱦᱮᱸ ᱟᱸᱡᱚᱢ ᱧᱚᱜ ᱚᱱᱟᱵᱤᱱ ᱵᱤᱱ ᱟᱸᱡᱚᱢ ᱮᱫᱟ
ᱦᱮᱸ ᱟᱸᱡᱚᱢ ᱡᱚᱦᱟᱨ ᱜᱮ ᱜᱚᱢᱠᱮ
ᱡᱚᱦᱟᱨ ᱜᱮ
ᱪᱮᱫ ᱵᱤᱱ ᱪᱤᱠᱟᱹ ᱵᱟᱲᱟᱭᱮᱫᱟ᱾
ᱥᱮᱛ ᱦᱚᱸ ᱵᱟᱝ ᱱᱤᱛᱚᱜ ᱫᱚᱞᱤᱧ ᱜᱤᱛᱤᱜ ᱟᱠᱟᱱᱟ
ᱦᱚᱞᱟ ᱟᱯᱮ ᱚᱱᱛᱮ ᱫᱟᱜ ᱫᱟᱜ ᱞᱮᱭᱟ᱾
ᱱᱚᱛᱮ ᱫᱚ ᱢᱚᱴᱟ ᱢᱩᱩᱴᱤ ᱫᱟᱜ ᱠᱮᱫ-ᱟ ᱤᱱᱠᱟ᱾
ᱟᱪᱪᱷᱟ ᱟᱪᱪᱷᱟ
ᱟᱯᱮ ᱥᱮᱫ
ᱦᱮᱸ ᱦᱚᱞᱟ ᱫᱚᱢᱮ ᱫᱟᱜ
ᱦᱩᱸ, ᱛᱟᱦᱞᱮ ᱪᱟᱥ ᱵᱟᱲᱟ ᱠᱚ ᱛᱤᱱ ᱥᱟᱹᱜᱤᱧ
ᱟᱪᱪᱷᱟ ᱜᱚᱝᱠᱮᱧ ᱞᱟᱹᱭᱮᱫ ᱛᱟᱦᱮᱸᱫ ᱮᱸ ᱛᱮᱦᱮᱧ ᱫᱚ ᱪᱮᱫ ᱤᱫᱤ ᱠᱟᱛᱮᱜ ᱞᱟᱝ ᱟᱞᱳᱪᱚᱱᱟᱭᱟᱞᱟᱝ ᱜᱚᱞᱯᱚᱭᱟᱞᱟᱝ ᱪᱟᱥ ᱵᱟᱥ ᱤᱫᱤ ᱠᱟᱛᱮᱜ ᱥᱮ ᱥᱚᱢᱟᱡᱽ ᱤᱫᱤ ᱠᱟᱛᱮᱜ
ᱥᱚᱢᱟᱡᱽ ᱤᱫᱤ ᱠᱟᱛᱮᱫ
ᱦᱮᱸ ᱜᱚᱝᱠᱮ
ᱢᱮᱱ ᱫᱟᱞᱤᱧ ᱥᱚᱢᱟᱡᱽ ᱤᱫᱤ ᱠᱟᱛᱮᱜ ᱜᱮ ᱵᱷᱟᱞᱮᱭᱟ
ᱦᱚᱭ ᱥᱚᱢᱟᱡᱽ ᱤᱫᱤ ᱠᱟᱛᱮᱜ ᱞᱟᱝ ᱜᱚᱞᱯᱷᱚᱭᱟᱞᱟᱝ ᱛᱚ
ᱦᱩᱸ
ᱟᱪᱪᱷᱟ ᱜᱚᱢᱠᱮ ᱟᱸᱻ ᱥᱚᱢᱟᱡᱽ ᱤᱫᱤ ᱠᱟᱛᱮ ᱵᱚᱞᱛᱮ ᱟᱵᱚ ᱱᱚᱣᱟ ᱥᱟᱱᱛᱟᱲ ᱥᱚᱢᱟᱡᱽ ᱨᱮ ᱦᱮᱸ ᱦᱮᱸ ᱥᱮ ᱵᱟᱝ ᱡᱟᱸᱦᱟ ᱛᱤᱱᱟᱹᱜ ᱦᱮᱸ, ᱠᱚᱲᱟ ᱠᱚ ᱦᱮᱱᱟᱜ ᱠᱚ ᱩᱰᱤᱜᱟᱱ ᱠᱚᱲᱟ ᱚᱞᱯᱚ ᱵᱚᱭᱮᱥ ᱨᱮᱠᱚ ᱵᱟᱯᱞᱟᱜ ᱠᱟᱱᱟ ᱠᱚ ᱩᱰᱤᱜᱟᱱ ᱠᱩᱲᱤ ᱚᱞᱯᱚ ᱵᱚᱭᱚᱥ ᱨᱮᱠᱚ ᱡᱟᱶᱟᱭᱚᱜ ᱠᱟᱱᱟ ᱠᱚ ᱦᱮᱸᱥᱮ ᱵᱟᱝ ᱛᱚ ᱚᱱᱟ ᱤᱫᱤ ᱠᱟᱛᱮᱜ ᱟᱹᱵᱤᱱ ᱡᱟᱸᱦᱟᱱᱟᱜ ᱵᱤᱱ ᱞᱟᱹᱭᱟ
ᱱᱤᱛᱳᱜ ᱫᱚ ᱟᱵᱚ ᱚᱱᱟᱜᱮ ᱧᱮᱞᱚᱜ ᱠᱟᱱᱟ ᱡᱟᱥᱛᱤ ᱢᱟᱱᱮ ᱠᱚᱢ ᱵᱚᱭᱚᱥ ᱨᱮ ᱜᱮ ᱡᱟᱥᱛᱤ ᱠᱚ ᱵᱟᱯᱞᱟᱜ ᱠᱟᱱᱟ ᱚᱱᱟ ᱤᱫᱤ ᱠᱟᱛᱮ ᱫᱚ ᱢᱟᱱᱮ ᱡᱟᱸᱦᱟ ᱛᱤᱱᱟᱹᱜ ᱜᱮ ᱢᱟᱱᱮ ᱠᱚᱢ ᱩᱢᱮᱨ ᱨᱮ ᱠᱚ ᱵᱟᱯᱟᱞᱟᱜ ᱠᱟᱱ ᱛᱟᱵᱚᱱᱟ ᱢᱟᱱᱮ ᱮᱠᱷᱚᱱ ᱫᱚ ᱥᱮᱪᱮᱫ ᱠᱟᱛᱮᱫ ᱢᱟᱱᱮ ᱟᱵᱚᱣᱟᱜ ᱠᱳᱱᱳ ᱢᱟᱱᱮ ᱜᱮᱭᱟᱱ ᱜᱮ ᱵᱟᱝ ᱛᱟᱦᱮᱱ ᱠᱟᱱ ᱛᱟᱵᱚᱱᱟ ᱢᱟᱱᱮ
ᱦᱮᱸ ᱜᱚᱝᱠᱮ ᱟᱸᱡᱚᱢ ᱵᱤᱱ ᱱᱚᱣᱟ ᱡᱮ ᱥᱚᱢᱟᱡᱽ ᱨᱮ ᱦᱮᱸ ᱥᱮ ᱱᱤᱛᱳᱜ ᱵᱚᱨᱛᱚᱢᱟᱱ ᱵᱮᱥᱤᱨ ᱵᱷᱟᱜᱽ ᱠᱷᱮᱛᱨᱮ ᱟᱵᱚ ᱥᱟᱱᱛᱟᱲᱤ ᱥᱚᱢᱟᱡᱽ ᱠᱷᱚᱱᱜᱮ ᱜᱤᱫᱽᱨᱟᱹ ᱫᱚ ᱟᱹᱰᱤ ᱚᱞᱯᱚ ᱵᱚᱭᱚᱥ ᱨᱮᱠᱚ ᱡᱟᱶᱟᱭᱚᱜ ᱠᱟᱱᱟ ᱠᱚ, ᱵᱟ ᱵᱟᱯᱞᱟᱜ ᱠᱟᱱᱟ ᱠᱚ ᱦᱮᱸ ᱥᱮ ᱵᱟᱝ
ᱦᱩᱸ
ᱟᱞᱫᱟ ᱟᱞᱟᱫᱟ ᱠᱟᱥᱴ ᱨᱮ ᱫᱚ ᱱᱤᱝ ᱱᱤᱱᱠᱟᱹ ᱫᱚ ᱵᱟᱠᱚ ᱵᱟᱝ ᱦᱩᱭᱩᱜ ᱠᱟᱱᱟ ᱟᱵᱚᱣᱟᱜ ᱠᱟᱥᱴ ᱨᱮ ᱡᱟᱸᱦᱟ ᱛᱤᱱᱟᱹᱜ ᱚᱱᱟ ᱡᱟᱥᱛᱤ ᱦᱩᱭᱩᱜ ᱠᱟᱱᱟ ᱟᱵᱚᱣᱟᱜ ᱠᱟᱥᱴ ᱨᱮ ᱦᱮᱸ ᱥᱮ ᱵᱟᱝ
ᱟᱫᱚ ᱚᱱᱟ ᱫᱚ ᱵᱮᱥᱤᱨ ᱵᱷᱟᱜᱽ ᱧᱮᱞᱚᱜ ᱠᱟᱱᱟ ᱡᱟᱸᱦᱟᱭ ᱵᱟᱹᱲᱛᱤ ᱠᱟᱭ ᱵᱚᱱ ᱥᱮᱪᱮᱫᱚᱜ ᱠᱟᱡᱟᱠᱮ ᱚᱞᱚᱜ ᱯᱟᱲᱦᱟᱜ ᱠᱟᱱᱟ ᱚᱠᱟ ᱩᱱᱩᱠᱩ ᱫᱚ ᱚᱝᱠᱟᱱᱟᱜ ᱡᱟᱹᱥᱛᱤ ᱠᱚ ᱠᱟᱹᱢᱤᱭᱮᱫᱟ ᱧᱮᱞ ᱦᱩᱭᱩᱜ ᱠᱟᱱᱟ ᱚᱝᱠᱟ ᱟᱵᱚ ᱥᱚᱢᱟᱡᱽ ᱨᱮ ᱥᱚᱪᱮᱛᱚᱱ ᱦᱚᱲ ᱡᱚᱫᱤ ᱵᱟᱵᱚᱱ ᱵᱩᱡᱟ ᱛᱟᱞᱦᱮ ᱡᱟᱸᱦᱟᱭ ᱵᱟᱠᱚ ᱥᱩᱫᱷᱨᱟᱹᱜ ᱠᱟᱱᱟ ᱩᱱᱠᱩ ᱢᱟᱱᱮ ᱪᱮᱫ ᱞᱮᱠᱟ ᱠᱟᱛᱮᱢ ᱵᱩᱡᱷᱟᱹᱣ ᱠᱚᱣᱟ
ᱚᱱᱟ ᱜᱮ ᱛᱚ
ᱡᱟᱸᱦᱟᱭ ᱮᱠᱷᱚᱱ ᱚᱞᱚᱜ ᱯᱟᱲᱦᱟᱜ ᱠᱟᱱᱟ ᱠᱚ ᱤᱥᱠᱩᱞ ᱠᱚᱨᱮ ᱩᱝᱠᱩ ᱠᱚᱫᱚ ᱡᱟᱹᱥᱛᱤ ᱚᱱᱠᱟᱱᱟᱜ ᱫᱚᱠᱚ ᱠᱟᱹᱢᱤᱭᱮᱫ ᱛᱟᱵᱚᱱᱟ ᱱᱤᱛᱚᱜ ᱧᱮᱞᱚᱜ-ᱟ ᱥᱚᱢᱟᱡ ᱨᱮ
ᱟᱪᱪᱷᱟ ᱜᱚᱝᱠᱮ
ᱦᱩᱸ
ᱟᱵᱚ ᱱᱚᱣᱟ ᱥᱟᱱᱛᱟᱞᱤ ᱠᱟᱞᱪᱟᱨ ᱨᱮ ᱩᱰᱤᱜᱟᱱ ᱜᱟᱱ ᱡᱟᱸᱦᱟᱭ ᱠᱚ ᱵᱟᱡᱟᱨ ᱫᱤᱥᱚᱢ ᱥᱮᱱ ᱨᱮᱠᱚ ᱛᱟᱦᱮᱱ ᱠᱟᱱᱟ ᱠᱚ ᱦᱮᱸ ᱥᱮ ᱵᱟᱝ
ᱦᱩᱸ
ᱩᱱᱠᱩ ᱵᱟᱡᱟᱨ ᱫᱤᱥᱚᱢ ᱡᱚᱠᱷᱚᱱ ᱠᱚ ᱪᱟᱞᱟᱜ ᱠᱟᱱᱟ ᱟᱵᱚᱨ ᱨᱤᱱ ᱟᱵᱚᱨᱮᱱ ᱠᱟᱥᱴ ᱡᱟᱸᱦᱟ ᱡᱟᱸᱦᱟᱭ ᱦᱚᱲ ᱜᱮ ᱵᱟᱡᱟᱨ ᱫᱤᱥᱚᱢ ᱡᱚᱵᱮᱫ. ᱟᱠᱚ ᱵᱟ ᱡᱟᱦᱱᱟᱜ ᱠᱚ ᱯᱟᱲᱦᱟᱜ ᱠᱟᱱᱟ ᱠᱚ ᱩᱸ ᱵᱟ ᱡᱟᱸᱦᱟ ᱨᱮᱠᱚ ᱠᱟᱹᱢᱤᱭ ᱫᱟᱠᱚ ᱦᱮᱸ ᱥᱮ ᱵᱟᱝ
ᱦᱩᱸ
ᱵᱟᱡᱟᱨ ᱫᱤᱥᱚᱢ ᱪᱟᱞᱟᱣ ᱯᱚᱨᱮ ᱩᱱᱠᱩ ᱫᱚ ᱟᱵᱚᱣᱟᱜ ᱟᱵᱚᱣᱟᱜ ᱡᱮ ᱚᱱᱟ ᱵᱚᱸᱜᱟ ᱵᱩᱨᱩ ᱡᱟᱦᱮᱨ ᱦᱮᱸ ᱥᱮ ᱵᱟᱝ ᱱᱤᱭᱟᱹ ᱠᱚ ᱦᱮᱱᱟᱜ ᱟᱥᱮ ᱱᱤᱭᱟᱹ ᱠᱚᱫᱚ ᱩᱱᱠᱩ ᱫᱚ ᱟᱫᱚ ᱤᱱᱴᱟᱨᱮᱥᱴ ᱫᱚ ᱵᱟᱠᱚ ᱵᱩᱡᱷᱟᱹᱣ ᱮᱫᱟᱠᱚ ᱦᱮᱸ ᱥᱮ ᱵᱟᱝ ᱱᱚᱣᱟ ᱤᱫᱤ ᱠᱟᱛᱮ ᱟᱹᱵᱤᱱ ᱪᱮᱫ ᱵᱤᱱ ᱞᱟᱹᱭ ᱦᱚᱪᱚᱭᱟ ᱵᱟ ᱪᱮᱫ ᱵᱮᱱ ᱞᱟᱹᱭᱟ ᱱᱚᱣᱟ ᱤᱫᱤ ᱠᱟᱛᱮᱜ ᱡᱮ ᱱᱤᱛ ᱤᱠᱮ ᱤᱭᱟᱹ ᱞᱮᱠᱷᱟᱱ ᱟᱵᱚᱨᱮᱱ ᱠᱟᱥᱴ ᱴᱟᱜ ᱫᱚ ᱴᱷᱤᱠ ᱴᱷᱟᱠ ᱛᱟᱦᱮᱱ ᱢᱟ ᱦᱮᱸ ᱥᱮ ᱵᱟᱝ ᱟᱵᱚᱣᱟᱜ ᱟᱵᱚᱨᱮᱱ ᱟᱵᱚᱣᱟᱜ ᱫᱷᱚᱨᱢᱚ ᱴᱟᱜ
ᱱᱚᱣᱟ ᱫᱚ ᱱᱤᱛᱚᱜ ᱫᱚ ᱡᱟᱹᱥᱛᱤ ᱠᱟᱛᱮ ᱧᱮᱞ ᱫᱚ ᱧᱮᱞᱚᱜ ᱠᱟᱱ ᱜᱮᱭᱟ ᱟᱫᱚ ᱡᱩᱫᱤ ᱦᱚᱭᱛᱚ ᱵᱟᱡᱟᱨ ᱫᱤᱥᱚᱢᱮᱢ ᱪᱟᱞᱟᱣ ᱟᱠᱟᱱᱟ ᱡᱟᱢᱟᱜ ᱡᱟᱦᱟᱸ ᱥᱟᱱᱛᱟᱲ ᱟᱵᱚᱣᱟᱜ ᱟᱹᱨᱤᱪᱟᱹᱞᱤ ᱢᱮᱱᱟᱜ ᱛᱟᱵᱚᱱᱟ ᱚᱱᱟ ᱠᱚᱫᱚ ᱢᱟᱱᱮ ᱦᱤᱲᱤᱧ ᱫᱚ ᱵᱟᱢ ᱵᱷᱟᱞᱤᱭᱟ ᱟᱢ ᱫᱚ ᱡᱟᱦᱟᱸ ᱨᱮᱜᱮ ᱛᱟᱦᱮᱱ ᱢᱮᱥᱮ ᱟᱢᱟᱜ ᱡᱟᱦᱟᱸ ᱡᱟᱹᱛᱤ ᱛᱟᱢ ᱫᱷᱚᱨᱚᱢ ᱛᱟᱢ ᱟᱢᱟᱜ ᱢᱟᱱᱮ ᱚᱱᱟ ᱛᱮᱜᱮ ᱟᱢ ᱩᱯᱨᱩᱢ ᱛᱟᱢ ᱫᱚ ᱡᱩᱫᱤ ᱚᱱᱟᱜᱮ ᱡᱩᱫᱤᱢ ᱦᱤᱲᱤᱧᱟ ᱛᱟᱦᱚᱞᱮ ᱠᱷᱟᱱ ᱫᱚ ᱚᱱᱟ ᱫᱚ ᱢᱟᱱᱮ ᱟᱢᱟᱜ ᱩᱯᱨᱩᱢ ᱜᱮ ᱵᱟᱝ ᱪᱤᱠᱟᱹᱛᱮ ᱮᱢᱟ ᱢᱟᱱᱮ ᱯᱩᱨᱟᱹ ᱩᱯᱨᱩᱢ ᱛᱟᱢ ᱜᱮ ᱟᱫᱚᱜ ᱠᱟᱱ ᱛᱟᱢᱟ
ᱦᱩᱸ
ᱢᱟᱱᱮ ᱚᱱᱟ ᱠᱚᱫᱚ ᱢᱟᱱᱮ ᱵᱟᱝ ᱵᱟᱝ ᱵᱷᱟᱹᱞᱤᱭᱟ ᱯᱟᱠᱷᱤ ᱫᱚ ᱡᱟᱦᱟ ᱨᱮᱜᱮ ᱛᱟᱦᱮᱱ ᱢᱮᱥᱮ
ᱦᱩᱸ ᱟᱪᱪᱷᱟ ᱜᱚᱝᱠᱮ ᱦᱮᱞᱳ
ᱦᱮᱸ ᱞᱟᱹᱭᱵᱤᱱ
ᱦᱮᱸ ᱞᱟᱹᱭ ᱫᱟᱹᱧ ᱟᱯᱮ ᱚᱱᱛᱮ ᱢᱟ ᱟᱹᱰᱤᱜᱟᱱ ᱠᱚᱲᱟ ᱠᱩᱲᱤ ᱠᱚ ᱡᱟᱶᱟᱭᱚᱜ ᱠᱟᱱᱟ ᱠᱚ ᱦᱮᱸ ᱥᱮ ᱵᱟᱝ
ᱦᱩᱸ
ᱟᱸᱜᱤᱨ ᱤᱫᱤᱭ ᱫᱟᱠᱚ ᱦᱮᱸᱥᱮ ᱵᱟᱝ ᱛᱚ ᱠᱟᱛᱷᱟ ᱦᱩᱭᱩᱜ ᱠᱟᱱᱟ ᱟᱵᱚ ᱠᱟᱞᱪᱟᱨ ᱨᱮ ᱚᱠᱟ ᱦᱮᱱᱟᱜ ᱛᱟᱵᱚᱱᱟ ᱵᱚᱸᱜᱟ ᱵᱩᱨᱩ ᱠᱚ ᱦᱮᱸ ᱥᱮ ᱵᱟᱝ ᱚᱱᱟ ᱤᱫᱤ ᱠᱟᱛᱮᱜ ᱱᱤᱛᱚᱜ ᱚᱠᱟ ᱡᱮᱱᱟᱨᱮᱥᱚᱱ ᱦᱮᱡ ᱟᱠᱟᱱ ᱫᱚ ᱱᱤᱛᱚᱜ ᱦᱮᱸᱥᱮ ᱵᱟᱝ
ᱦᱩᱸ
ᱱᱤᱭᱟᱹ ᱡᱮᱱᱟᱨᱮᱥᱚᱱ ᱨᱮ ᱜᱤᱫᱽᱨᱟᱹ ᱫᱚ ᱟᱜᱨᱚᱦᱚ ᱵᱟᱠᱚ ᱵᱩᱡᱷᱟᱹᱣ ᱮᱫᱟᱠᱚ ᱦᱮᱸᱥᱮ ᱵᱟᱝ ᱢᱳᱵᱟᱭᱤᱞ ᱦᱮᱡ ᱟᱠᱟᱱᱟ ᱢᱳᱵᱟᱭᱤᱞ ᱨᱮ ᱴᱟᱭᱤᱢ ᱠᱚ ᱯᱟᱥᱮᱫᱟ ᱠᱚ ᱦᱮᱸᱥᱮ ᱟᱨ ᱜᱮᱢ ᱠᱷᱮᱞ ᱛᱮ ᱴᱟᱭᱤᱢ ᱠᱚ ᱯᱟᱥ ᱮᱫᱟ ᱠᱚ ᱵᱟ ᱟᱞᱫᱟ ᱠᱤᱪᱷᱩ ᱨᱤᱞᱥ ᱴᱤᱞᱥ ᱧᱮᱞ ᱠᱟᱛᱮ ᱴᱟᱭᱤᱢ ᱠᱚ ᱯᱟᱥ ᱮᱫᱟ ᱠᱚ ᱟᱵᱚᱣᱟᱜ ᱚᱱᱟ ᱵᱚᱸᱜᱟ ᱵᱩᱨᱩ ᱨᱮ ᱮᱛᱚ ᱵᱮᱥᱤ ᱡᱚᱠᱷᱚᱱ ᱦᱩᱭᱩᱜ ᱢᱟ ᱩᱱ ᱥᱚᱢᱚᱭ ᱢᱟ ᱟᱨ ᱵᱟᱠᱚ ᱥᱮᱱᱚᱜ ᱢᱟ ᱟᱫᱚ ᱟᱹᱵᱤᱱ ᱚᱱᱟ ᱤᱫᱤ ᱠᱟᱛᱮᱜ ᱪᱮᱫ ᱵᱤᱱ ᱞᱟᱹᱭ ᱦᱚᱪᱚᱭᱮᱫᱟ
ᱱᱚᱣᱟ ᱫᱚ ᱢᱟᱱᱮ ᱧᱮᱞ ᱫᱚ ᱢᱟᱱᱮ ᱜᱚᱴᱟ ᱡᱟᱭᱜᱟ ᱜᱮ ᱧᱮᱞᱚᱜ ᱠᱟᱱᱟ ᱢᱟᱱᱮ ᱱᱤᱛᱚᱜ ᱡᱟᱦᱟᱸ ᱟᱵᱚ ᱱᱟᱦᱟᱜ ᱱᱤᱛᱚᱜ ᱢᱮᱱᱟᱜ ᱛᱟᱵᱚᱱᱟ ᱡᱮᱱᱟᱨᱮᱥᱚᱱ ᱢᱟᱱᱮ ᱚᱠᱟᱴᱟᱜ ᱱᱚᱣᱟ ᱡᱤᱱᱤᱥ ᱢᱟᱱᱮ ᱥᱟᱱᱟᱢᱛᱩᱨ ᱨᱮ ᱜᱮ ᱧᱮᱞᱚᱜ ᱠᱟᱱᱟ ᱢᱟᱱᱮ ᱚᱠᱚᱭᱮ ᱵᱚᱸᱜᱟ ᱵᱩᱨᱩ ᱨᱮᱫᱚ ᱵᱟᱠᱚ ᱥᱩᱨᱩᱜ ᱠᱟᱱᱟ ᱟᱫᱚ ᱟᱵᱚ ᱱᱤᱛᱚᱜ ᱟᱵᱚ ᱵᱩᱡᱷᱟᱹᱣ ᱞᱟᱹᱠᱛᱤ ᱠᱟᱱ ᱛᱟᱵᱚᱱᱟ ᱡᱮ ᱦᱤᱡᱩᱜ ᱠᱟᱱ ᱯᱤᱲᱦᱤ ᱨᱮ ᱢᱟᱱᱮ ᱱᱤᱛᱚᱜ ᱡᱟᱦᱟᱸ ᱢᱮᱱᱟᱜ ᱠᱚᱛᱟ ᱵᱚᱱᱟ ᱦᱟᱲᱟᱢ ᱵᱟᱠᱚ ᱛᱟᱠᱚ ᱩᱱᱠᱩᱚ ᱡᱮᱢᱚᱱ ᱫᱤᱱ ᱵᱟᱠᱚ ᱛᱟᱦᱮᱱᱟ ᱛᱚ ᱢᱟᱱᱮ ᱟᱵᱚ ᱡᱚᱫᱤ ᱱᱤᱛᱚᱜ ᱫᱚᱵᱚᱱ ᱧᱩ ᱥᱮᱬᱟᱭᱟ ᱛᱟᱦᱞᱮ ᱟᱵᱚ ᱦᱤᱡᱩᱜ ᱠᱟᱱ ᱯᱤᱲᱦᱤ ᱨᱮ ᱟᱵᱚ ᱪᱮᱫ ᱞᱮᱠᱟ ᱛᱮᱵᱚᱱ ᱠᱟᱹᱢᱤᱭᱟ ᱟᱨᱚ ᱚᱱᱟ ᱯᱩᱨ ᱵᱚᱡᱷᱟ ᱟᱵᱚᱯᱚᱨᱮ ᱡᱟᱦᱟᱸ ᱠᱚ ᱦᱤᱡᱩᱜ ᱠᱟᱱ ᱛᱟᱵᱚᱱᱟ ᱯᱤᱲᱦᱤ ᱛᱟᱦᱚᱞᱮ ᱩᱱᱠᱩ ᱜᱮ ᱪᱤᱠᱟᱛᱮ ᱡᱟᱦᱟᱸ ᱟᱵᱚᱣᱟᱜ ᱵᱚᱸᱜᱟ ᱵᱩᱨᱩ ᱛᱷᱟᱱ ᱚᱱᱟ ᱠᱚ ᱪᱤᱠᱟᱛᱮᱠᱚ ᱵᱩᱡᱷᱟᱹᱣ ᱧᱟᱢᱟ ᱟᱫᱚ ᱚᱱᱟ ᱫᱚ ᱟᱵᱚᱜ ᱜᱮ ᱵᱩᱡᱷᱟᱹᱣ ᱦᱩᱭᱩᱜ ᱛᱟᱵᱚ ᱱᱤᱛᱳ ᱫᱚ ᱢᱟᱱᱮ ᱟᱵᱚ ᱡᱟᱦᱟᱸ ᱵᱚᱸᱜᱟ ᱵᱩᱨᱩ ᱢᱮᱱᱟᱜ ᱛᱟᱵᱚᱱᱟ ᱚᱱᱟ ᱵᱟᱵᱩ ᱥᱩᱨᱩᱜ ᱦᱩᱭᱩᱜ ᱛᱟᱵᱚᱱᱟ ᱱᱤᱛᱚᱜ ᱚᱱᱟ ᱜᱮ ᱞᱟᱹᱠᱛᱤ
ᱦᱮᱸ ᱜᱚᱝᱠᱮ ᱱᱚᱣᱟ ᱦᱚᱸ ᱟᱹᱰᱤ ᱵᱷᱟᱹᱜᱤ ᱠᱟᱛᱷᱟ ᱵᱤᱱ ᱢᱤᱫᱴᱤᱱ ᱞᱟᱹᱭ ᱠᱮᱭᱟ
ᱦᱮᱸ
ᱟᱨ ᱟᱪᱪᱷᱟ ᱜᱚᱢᱠᱮ ᱟᱵᱚ ᱥᱚᱢᱟᱡᱽ ᱨᱮ ᱦᱮᱸ
ᱦᱮᱸ
ᱱᱤᱭᱟᱹ ᱡᱮ ᱱᱟᱭᱤᱴ ᱯᱨᱳᱜᱨᱟᱢ ᱚᱠᱟᱴᱟᱜ ᱦᱩᱭᱩᱜ ᱜᱮᱭᱟ ᱚᱨᱠᱮᱥᱴᱟᱨ ᱰᱟᱵᱝ ᱦᱮᱸᱥᱮ ᱵᱟᱝ
ᱦᱮᱸ
ᱟ ᱱᱚᱣᱟ ᱤᱫᱤ ᱠᱟᱛᱮᱜ ᱩᱲᱤ ᱜᱟᱱ ᱟᱵᱚᱨᱮᱱ ᱠᱚᱲᱟ ᱠᱚ ᱱᱚᱣᱟ ᱨᱮᱠᱚ ᱡᱟᱹᱥᱛᱤ ᱠᱚ ᱦᱮᱸ ᱥᱮᱮ ᱵᱟᱝ ᱱᱚᱣᱟᱨᱮ ᱡᱟᱹᱥᱛᱤ ᱠᱚ ᱤᱱᱴᱟᱨᱮᱥᱴ ᱠᱚ ᱵᱩᱡᱷᱟᱹᱣ ᱫᱟᱠᱚ
ᱦᱮᱸ
ᱟᱪᱪᱷᱟ ᱱᱟᱭᱤᱴ ᱯᱨᱜᱨᱟᱢ ᱠᱤ ᱠᱚᱨᱟᱣ ᱵᱷᱟᱹᱜᱤ ᱥᱮ ᱥᱮ ᱠᱷᱟᱨᱟᱯ ᱟᱹᱵᱤᱱ ᱱᱚᱣᱟ ᱤᱫᱤᱠᱟ ᱠᱟᱛᱮ ᱡᱟᱦᱟᱱᱟᱜ ᱵᱤᱱ ᱞᱟᱹᱭᱟ
ᱱᱤᱛᱚᱜ ᱧᱮᱞ ᱵᱮᱱ ᱱᱟᱭᱤᱴ ᱯᱨᱳᱜᱨᱟᱢ ᱫᱚ ᱢᱤᱫ ᱯᱚᱠᱠᱷᱮ ᱫᱚ ᱵᱟᱝ ᱵᱷᱟᱹᱜᱤᱭᱟ ᱢᱟᱱᱮ ᱱᱟᱭᱤᱴ ᱯᱨᱳᱜᱨᱟᱢ ᱠᱚᱨᱛᱮ ᱟᱹᱞᱤᱧ ᱫᱚᱢᱮ ᱚᱱᱟ ᱫᱚ ᱵᱟᱟᱹᱞᱤᱧ ᱪᱤᱠᱮᱨᱟᱜ ᱠᱟᱱᱟ
ᱦᱩᱸ
ᱪᱮᱫᱟᱜ ᱥᱮ ᱱᱤᱛᱚᱜ ᱧᱮᱞ ᱠᱚ ᱵᱮᱱ ᱡᱟᱦᱟᱸ ᱛᱤᱱᱟᱹᱜ ᱟᱵᱚ ᱠᱚ ᱥᱤᱠᱠᱷᱤᱛᱚᱜ ᱠᱟᱱ ᱛᱟᱵᱚᱱᱟ ᱚᱞᱚᱜ ᱯᱟᱲᱦᱟᱣ ᱯᱟᱲᱦᱟᱜ ᱠᱟᱱᱟ ᱩᱱᱠᱩ ᱢᱩᱫᱮᱧ ᱧᱮᱞ ᱠᱚᱣᱟ ᱱᱮᱛᱟᱨ ᱫᱚ ᱵᱮᱥᱤ ᱡᱟᱹᱥᱛᱤ ᱠᱟᱭᱛᱮ ᱚᱱᱟ ᱡᱟ ᱱᱟᱭᱤᱴ ᱯᱨᱳᱜᱨᱟᱢ ᱠᱚ ᱦᱩᱭᱩᱜ ᱠᱟᱱᱟ ᱚᱱᱟ ᱠᱚᱨᱮᱜᱮ ᱢᱟᱱᱮ ᱡᱟᱹᱥᱛᱤ ᱴᱟᱱ ᱛᱟᱦᱮᱱ ᱠᱟᱱ ᱛᱟᱠᱚᱣᱟ ᱱᱚᱜᱚᱭ ᱪᱟᱞᱟᱜ ᱠᱟᱱᱟ ᱠᱩ ᱚᱸᱰᱮ ᱞᱟ ᱛᱮ ᱟᱭᱢᱟ ᱠᱤᱪᱷᱩ ᱠᱚ ᱠᱟᱨᱫᱟᱱᱤᱭᱮᱫᱟ ᱢᱟᱱᱮ ᱯᱩᱨᱟᱹ ᱢᱟᱱᱮ ᱟᱵᱚ ᱡᱟᱦᱟᱸ ᱱᱤᱛᱳᱜ ᱥᱮᱪᱮᱛᱟᱱ ᱡᱟᱦᱟᱸ ᱜᱤᱫᱽᱨᱟᱹ ᱠᱚ ᱢᱮᱱᱟᱜ ᱵᱚᱱᱟ ᱩᱱᱠᱩ ᱢᱟᱱᱮ ᱚᱱᱟ ᱥᱮᱨᱮᱧ ᱠᱟᱛᱮ ᱢᱟᱱᱮ ᱡᱟᱦᱟᱸ ᱥᱮᱪᱤᱛ ᱨᱮᱱᱟᱜ ᱡᱟᱦᱟᱸ ᱰᱟᱦᱟᱨ ᱛᱟᱵ ᱚᱱᱟ ᱫᱚ ᱛᱤᱥ ᱛᱟᱵᱚᱱ ᱟᱵᱚ ᱫᱚ ᱟ ᱤᱫᱤᱭᱮᱫᱟ ᱚᱱᱟ ᱢᱤᱫ ᱯᱚᱠᱠᱷᱮ ᱦᱚ ᱚᱱᱟ ᱛᱚ ᱵᱟᱝ ᱵᱷᱟᱹᱜᱮᱭᱟ ᱱᱤᱛᱚᱜ ᱫᱚ ᱟᱵᱚ ᱥᱚᱢᱟᱡᱽ ᱟᱵᱚ ᱱᱤᱛᱮᱜ ᱡᱟᱦᱟᱸ ᱢᱮᱱᱟᱜ ᱛᱟᱵᱚᱱᱟ ᱡᱟᱦᱟᱸ ᱮᱱᱮᱡ ᱥᱮᱨᱮᱧ ᱚᱱᱟᱱᱟᱜᱮ ᱵᱷᱟᱹᱞᱤ
ᱟᱪᱪᱷᱟ ᱜᱚᱝᱠᱮ ᱱᱟᱭᱤᱴ ᱯᱨᱳᱜᱨᱟᱢ ᱦᱚᱭᱛᱳ ᱢᱤᱴᱤᱡ ᱟᱛᱳ ᱨᱮ ᱠᱩᱲᱤ ᱜᱟᱱ ᱦᱩᱭᱩᱜ ᱠᱟᱱᱟ ᱦᱮᱸ ᱥᱮ ᱵᱟᱝ ᱵᱚᱪᱷᱚᱨ ᱨᱮ ᱦᱚᱭᱛᱳ ᱢᱤᱫᱴᱮᱱ ᱟᱛᱳ ᱨᱮ ᱯᱮ ᱯᱩᱱ ᱡᱚᱠᱷᱟ ᱦᱩᱭᱩᱜ ᱠᱟᱱᱟ ᱦᱮᱸᱥᱮ ᱵᱟᱝ
ᱦᱮᱸ
ᱟᱪᱪᱷᱟ ᱱᱟᱭᱤᱴ ᱯᱨᱳᱜᱨᱟᱢ ᱠᱷᱚᱱ ᱡᱩᱫᱤ ᱠᱚ ᱰᱮ ᱯᱨᱳᱜᱨᱟᱢ ᱟᱠᱚ ᱦᱮᱸ ᱥᱮ ᱵᱟᱝ ᱚᱱᱟᱠᱤ ᱵᱷᱟᱜᱤᱭᱟ ᱡᱩᱫᱤ ᱰᱮ ᱨᱮᱠᱚ ᱯᱨᱳᱜᱨᱟᱢ ᱦᱚᱪᱚᱭᱟᱠᱚ ᱦᱚᱭᱛᱚ ᱥᱮᱛᱟᱜ ᱵᱮᱲᱟ ᱠᱚ ᱥᱴᱟᱴ ᱠᱮᱜᱼᱟ ᱵᱟ ᱵᱟ ᱡᱩᱫᱤ ᱠᱚ ᱡᱫᱤ ᱪᱷᱚᱚᱴᱟ ᱥᱟᱛᱴᱟ ᱨᱮ ᱠᱚ ᱮᱥᱴᱟᱨᱴ ᱦᱚᱪᱚᱭᱟᱠᱚ ᱦᱮᱸ ᱚᱱᱟ ᱯᱨᱳᱜᱨᱟᱢ ᱠᱤ ᱴᱷᱤᱠ ᱜᱮᱭᱟ ᱤᱱᱟᱹ ᱠᱷᱚᱱ ᱯᱩᱨᱟᱹ ᱫᱚᱥᱴᱟ ᱫᱷᱟᱹᱵᱤᱡ
ᱰᱮ ᱫᱚ ᱴᱷᱤᱠ ᱜᱮᱭᱟᱞᱤᱧ ᱯᱟᱥ ᱫᱚ ᱰᱮ ᱯᱨᱤᱜᱨᱟᱢ ᱨᱮ ᱫᱚ ᱠᱳᱚᱱᱳ ᱚᱥᱩᱵᱤᱫᱟ ᱵᱟᱹᱪᱩᱜᱼᱟ
ᱦᱮᱸ ᱪᱮᱫᱟᱜ ᱞᱟᱹᱭ ᱫᱤᱱ ᱰᱮ ᱯᱨᱳᱜᱨᱟᱢ ᱦᱩᱭ ᱞᱮ ᱫᱚ ᱱᱟᱭᱤᱴ ᱯᱨᱳᱜᱨᱟᱢ ᱨᱮ ᱚᱠᱟᱠᱟ ᱠᱚᱲᱟ ᱜᱤᱫᱽᱨᱟᱹ ᱵᱟ ᱠᱩᱲᱤ ᱜᱤᱫᱽᱨᱟᱹ ᱠᱚ ᱡᱟᱦᱟᱸ ᱥᱩᱡᱳᱜᱽ ᱠᱚ ᱧᱟᱢ ᱜᱮᱭᱟ ᱦᱮᱸ ᱥᱮ ᱵᱟᱝ
ᱦᱮᱸ
ᱜᱳᱴᱟ ᱥᱮᱱ ᱢᱟ ᱱᱟᱭᱤᱴ ᱢᱟᱱᱮᱢ ᱵᱩᱡᱷᱟᱹᱣ ᱫᱟᱲᱮᱭᱟᱜ ᱠᱟᱱᱟᱢ ᱜᱚᱝᱠᱮ ᱟᱹᱰᱤᱜᱟᱱ ᱥᱩᱡᱳᱜᱽ ᱠᱚ ᱧᱟᱢ ᱫᱟᱠᱚ ᱦᱟᱸᱰᱮ ᱱᱟᱰᱮ ᱢᱟᱱ ᱵᱟᱹᱲᱤᱡ ᱠᱟᱹᱢᱤᱭ ᱫᱟᱠᱚ ᱦᱮᱸ ᱥᱮ ᱵᱟᱝ
ᱦᱮᱸ
ᱟᱫᱚ ᱠᱟᱛᱷᱟᱳᱭ ᱠᱟᱱᱟ ᱰᱮ ᱯᱨᱳᱜᱨᱟᱢ ᱦᱩᱭ ᱞᱮᱠᱷᱟᱱ ᱫᱚ ᱢᱚᱴᱟᱢᱩᱴᱤ ᱜᱚᱜᱚ ᱵᱟᱵᱟ ᱛᱟᱠᱚ ᱠᱚ ᱛᱟᱦᱮᱱᱟ ᱵᱟ ᱠᱚᱢᱤᱴᱤ ᱦᱚᱲ ᱠᱚ ᱛᱟᱦᱮᱱᱟ ᱮᱵᱮᱞᱮᱵᱮᱞ ᱦᱮᱸ ᱥᱮ ᱵᱟᱝ ᱛᱮ ᱫᱚ ᱚᱸᱰᱮ ᱫᱚ ᱡᱟᱦᱟᱱᱟᱜ ᱠᱚ ᱠᱷᱟᱨᱟᱯ ᱵᱟ ᱵᱟᱹᱲᱤᱡ ᱠᱟᱹᱢᱤ ᱫᱚ ᱵᱟᱠᱚ ᱠᱚᱨᱟᱣ ᱫᱟᱲᱮᱭᱟᱜᱼᱟ ᱦᱮᱸ ᱥᱮ ᱵᱟᱝ
ᱦᱮᱸ
ᱟᱫᱚ ᱤᱱᱟᱹ ᱠᱷᱟᱹᱛᱤᱨ ᱟᱵᱤᱱᱟᱜ ᱡᱩᱠᱛᱤ ᱛᱮᱫᱚ ᱱᱟᱭᱤᱴ ᱯᱨᱳᱜᱨᱟᱢ ᱢᱟ ᱵᱷᱟᱜᱤ ᱥᱮ ᱰᱮᱹ ᱯᱨᱳᱜᱨᱟᱢ ᱵᱷᱟᱜᱮ
ᱟᱹᱞᱤᱧᱟᱜ ᱡᱩᱠᱛᱤ ᱛᱮᱢᱟᱞᱤᱧ ᱞᱟᱹᱭᱮᱫ ᱠᱟᱱ ᱰᱮ ᱯᱨᱳᱜ ᱯᱨᱳᱜᱨᱟᱢ ᱜᱮ ᱴᱷᱤᱠ ᱜᱮᱭᱟ
ᱦᱮᱸ
ᱱᱟᱭᱤᱴ ᱫᱚ ᱵᱟᱝ ᱵᱷᱟᱞᱤᱭᱟ ᱦᱮᱸ
ᱦᱮᱸ ᱱᱟᱭᱤᱴ ᱯᱨᱳᱜᱨᱟᱢ ᱫᱚ ᱠᱚᱨᱟᱣ ᱫᱚ ᱴᱷᱤᱠ ᱜᱮᱭᱟ ᱠᱤᱱᱛᱩ ᱦᱚᱭᱛᱳ ᱡᱩᱫᱤ ᱛᱟᱨᱟᱥᱤᱱ ᱵᱮᱲᱟ ᱮᱴᱟᱴ ᱠᱮᱭᱟ ᱠᱚ ᱫᱚᱥᱴᱟ ᱵᱷᱤᱛᱤᱨ ᱨᱮᱠᱚ ᱡᱩᱫᱤ ᱠᱚ ᱪᱟᱵᱟᱭᱟ ᱚᱱᱟ ᱦᱚᱸ ᱴᱷᱤᱠ ᱜᱮᱭᱟ ᱦᱮᱸ ᱥᱮ ᱵᱟᱝ
ᱦᱮᱸ
ᱢᱤᱫ ᱧᱤᱫᱟᱹ ᱢᱟᱱᱮ ᱡᱟᱦᱟᱸᱭ ᱚᱲᱟᱜ ᱠᱷᱚᱱ ᱠᱩᱲᱤ ᱜᱤᱫᱽᱨᱟᱹ ᱠᱚᱲᱟ ᱜᱤᱫᱽᱨ ᱠᱚ ᱯᱨᱳᱜᱨᱟᱢ ᱠᱚ ᱜᱟᱱ ᱵᱟᱹᱲᱤᱡ ᱠᱟᱹᱢᱤ ᱠᱚ ᱠᱚᱨᱟᱣ ᱫᱟᱠᱚ ᱛᱚ ᱟᱵᱚ ᱥᱟᱱᱛᱟᱲ ᱥᱚᱢᱟᱡᱽ ᱨᱮ ᱛᱚᱵᱮ ᱮ ᱟᱵᱤᱱᱟᱜ ᱞᱟᱹᱭ ᱢᱚᱛ ᱫᱚ ᱰᱮ ᱯᱨᱳᱜᱨᱟᱢ ᱠᱚᱨᱟᱣ ᱜᱮ ᱩᱪᱤᱛ ᱦᱮᱸ ᱥᱮ ᱵᱟᱝ
ᱦᱮᱸ ᱦᱮᱸ
ᱦᱮᱸ ᱟᱪᱪᱷᱟ ᱟᱵᱤᱱᱟᱜ ᱡᱟᱦᱟᱸᱟᱱᱟᱜ ᱠᱚᱥᱪᱮᱱ ᱢᱮᱱᱟᱜ ᱛᱟᱵᱤᱱᱟ
ᱱᱤᱭᱟᱹ ᱠᱩᱥᱪᱮᱱ
ᱦᱮ ᱟᱵᱮᱱ ᱡᱩᱫᱤ ᱡᱟᱦᱟᱱᱟᱜ ᱥᱚᱢᱟᱡᱽ ᱤᱫᱤ ᱠᱟᱛᱮ ᱠᱚᱥᱪᱮᱱ ᱨᱮᱱᱟᱜ ᱦᱮᱱᱟᱜ
ᱟᱵᱤᱱ ᱢᱟᱱᱮ ᱥᱮᱫᱽᱨᱟ ᱠᱚᱵᱤᱱ ᱪᱟᱞᱟᱣ ᱵᱟᱲᱟ ᱟᱠᱟᱱ ᱜᱮᱭᱟ ᱥᱮ
ᱦᱮᱸ ᱪᱟᱞᱟᱣ ᱵᱟᱲᱟ ᱦᱩᱭ ᱠᱟᱱᱟ
ᱦᱩᱸ
ᱟᱪᱪᱷᱟ ᱜᱚᱢᱠᱮ ᱟᱹᱵᱤᱱ ᱟᱵᱤᱱ ᱟᱯᱮ ᱚᱱᱛᱮ ᱫᱚ ᱵᱩᱨᱩ ᱫᱤᱥᱚᱢ ᱥᱮ ᱱᱟᱢᱟᱞ ᱫᱤᱥᱚᱢ ᱥᱮ ᱵᱤᱨ ᱫᱤᱥᱚᱢ
ᱪᱮᱫᱟᱜ ᱥᱮ ᱵᱩᱨᱩ ᱫᱤᱥᱚᱢ ᱦᱚᱸ ᱟᱨ ᱫᱤᱥᱚᱢ ᱦᱚᱸ ᱢᱟᱱᱮ ᱵᱟᱱᱟᱨ ᱢᱮᱱᱟᱜᱼᱟ ᱱᱟᱢᱟᱞ ᱫᱤᱥᱚᱢ ᱫᱚ ᱵᱟᱝ ᱠᱟᱱᱟ
ᱚᱦᱚ ᱢᱟᱱᱮ ᱢᱮᱥᱟᱢᱤᱥᱤ ᱫᱤᱥᱚᱢ ᱛᱚ ᱢᱟᱱᱮ ᱵᱩᱨᱩ ᱦᱚᱸ ᱦᱮᱱᱟᱜ ᱛᱟᱯᱮᱭᱟ ᱟᱨ ᱵᱤᱨ ᱦᱚᱸ ᱦᱮᱱᱟᱜ ᱛᱟᱯᱮᱭᱟ ᱟᱪᱪᱷᱟ ᱜᱚᱝᱠᱮ ᱵᱤᱨ ᱵᱚᱞᱛᱮ ᱚᱱᱟ ᱵᱩᱨᱩ ᱵᱤᱨ ᱫᱚ ᱵᱟᱝᱟ
ᱵᱟᱝ ᱵᱩᱨᱩ ᱵᱤᱨ ᱵᱤᱨ ᱢᱤᱫᱴᱟᱝ ᱟᱞᱟᱫᱟ ᱢᱮᱱᱟᱜᱼᱟ
ᱦᱮᱸ ᱦᱮᱸ ᱟᱪᱪᱷᱟ ᱟᱪᱪᱷᱟ ᱟᱨ ᱛᱟᱨ ᱢᱟᱱᱮ ᱟᱯᱮ ᱢᱟ ᱵᱷᱟᱜᱤ ᱜᱮ ᱥᱮᱸᱫᱽᱨᱟ ᱠᱚᱯᱮ ᱪᱟᱞᱟᱜ ᱜᱮᱭᱟᱯᱮ ᱦᱮᱸ ᱥᱮ ᱵᱟᱝ ᱜᱚᱝᱠᱮ
ᱟᱪᱪᱷᱟ ᱜᱚᱝᱠᱮ ᱚᱱᱟ ᱵᱩᱨᱩ ᱫᱤᱥᱚᱢ ᱨᱮ ᱪᱮᱫ ᱪᱮᱫ ᱚᱱᱠᱟ ᱵᱷᱟᱹᱜᱤ ᱥᱮᱸᱫᱽᱨᱟᱭ ᱜᱮᱭᱟᱯᱮ
ᱟᱞᱮ ᱵᱩᱨᱩ ᱫᱤᱥᱚᱢ ᱫᱚ ᱡᱟᱹᱥᱛᱤ ᱜᱮ ᱫᱚᱮ ᱥᱩᱠᱨᱤ ᱥᱮᱸᱫᱽᱟᱭ ᱛᱮᱠᱚ ᱪᱟᱞᱟᱜᱼᱟ ᱟᱨ ᱵᱟᱫᱽ ᱵᱟᱹᱠᱤ ᱦᱚᱸ ᱢᱮᱱᱟᱜ ᱜᱮᱭᱟ ᱠᱩᱞᱟᱹᱭ
ᱥᱩᱠᱨᱤ ᱥᱮᱸᱫᱽᱨᱟ ᱜᱚᱢᱠᱮ ᱥᱩᱠᱨᱤ ᱫᱚ ᱥᱮᱸᱫᱽᱨᱟᱭ ᱥᱮᱸᱫᱽᱨᱟᱭ ᱜᱮᱭᱟ ᱠᱚ ᱚᱱᱛᱮ ᱨᱮ ᱚᱱᱛᱮ ᱨᱮ ᱡᱟᱦᱟᱱᱟᱜ ᱚ ᱤᱭᱟᱹ ᱠᱷᱚᱱ ᱜᱚᱵᱷᱢᱮᱱᱴ ᱵᱟ ᱥᱚᱨᱠᱟᱨ ᱠᱷᱚᱱ ᱡᱟᱦᱟᱱᱟᱜ ᱤᱭᱟᱹ ᱵᱟᱹᱪᱩᱜᱼᱟ ᱚᱸᱰᱮ
ᱵᱟᱝ ᱵᱟᱝ ᱟᱞᱮ ᱡᱟᱦᱟᱸ ᱵᱟᱹᱭᱥᱟᱹᱠᱷᱚ ᱠᱩᱱᱟᱹᱢᱤ ᱢᱤᱫᱴᱮᱱ ᱞᱮ ᱥᱮᱸᱫᱽᱨᱟᱭᱟ ᱞᱮ ᱚᱸᱰᱮ ᱥᱮᱫ ᱩᱱ ᱡᱚᱠᱷᱚᱡ ᱫᱚ ᱢᱟᱱᱮ ᱯᱩᱨᱟᱹ ᱢᱟᱱᱮ ᱪᱷᱟᱲ ᱞᱮᱠᱟᱞᱮ ᱧᱟᱢ ᱟᱠᱟᱫᱟ ᱚᱱᱟ ᱫᱚ
ᱟᱪᱪᱷᱟ ᱟᱪᱪᱷᱟ ᱵᱟᱝᱼᱟ ᱩᱲᱤᱜᱟᱱ ᱟᱹᱰᱤᱜᱟᱱ ᱡᱟᱭᱜᱟ ᱨᱮᱫᱚ ᱢᱟᱱᱮ ᱱᱤᱭᱟᱹ ᱵᱤᱨ ᱥᱩᱠᱨᱤ ᱫᱚ ᱚ ᱜᱚᱡ ᱞᱮᱠᱷᱟᱱ ᱟᱹᱰᱤᱜᱟᱱ ᱯᱷᱟᱭᱤᱱ ᱨᱮᱱᱟᱜ ᱵᱮᱯᱟᱨ ᱦᱮᱱᱟᱜᱼᱟ
ᱦᱩᱸ ᱦᱩᱸ ᱦᱩᱸ
ᱛᱟᱨ ᱢᱟᱱᱮ ᱠᱩᱞᱟᱹᱭ ᱠᱚ ᱤᱭᱟᱹ ᱠᱚᱯᱮ ᱥᱮᱸᱫᱽᱨᱟᱭ ᱜᱮᱭᱟᱯᱮ ᱵᱟᱝ ᱟᱪᱪᱷᱟ ᱜᱚᱝᱠᱮ ᱟᱯᱮ ᱫᱚ ᱱᱟᱭᱤᱴ ᱨᱮᱯᱮ ᱪᱟᱞᱟᱜ ᱜᱮᱭᱟ ᱥᱮ ᱰᱮ ᱨᱮᱯᱮ ᱪᱟᱞᱟᱜ ᱜᱮᱭᱟ
ᱰᱮ
ᱟᱭᱩᱵ ᱵᱮᱲᱟ ᱥᱮ ᱫᱤᱱ ᱵᱮᱲᱟ ᱯᱮ ᱪᱟᱞᱟᱜ ᱜᱮᱭᱟ ᱥᱮᱫᱽᱨᱟ ᱫᱚ
ᱫᱤᱱ ᱵᱮᱲᱟ ᱜᱮᱞᱮ ᱪᱟᱞᱟᱜᱼᱟ
ᱫᱤᱱ ᱵᱮᱲᱟ ᱜᱮ
ᱦᱩᱸ
ᱟᱭᱩᱵ ᱵᱮᱲᱟ ᱫᱚ ᱵᱩᱨᱩ ᱫᱤᱥᱚᱢ ᱨᱮᱫᱚ ᱵᱚᱛᱚᱨ ᱜᱮ ᱵᱩᱡᱩᱜᱼᱟ ᱦᱮᱸ ᱥᱮ ᱵᱟᱝ
ᱵᱚᱛᱚᱨ ᱜᱮ ᱵᱩᱡᱷᱟᱹᱜᱼᱟ ᱟᱫᱟ ᱵᱩᱨᱩ ᱛᱮᱫᱚ ᱟᱭᱢᱟ ᱨᱚᱠᱚᱢ ᱡᱤᱱᱤᱥ ᱢᱮᱱᱟᱜ ᱠᱚᱣᱟ ᱛᱚ ᱚᱠᱟᱨᱮ ᱵᱤᱧ ᱵᱤᱧ ᱫᱚ ᱜᱟᱫᱫᱮ ᱢᱮᱱᱟᱜ ᱠᱚ ᱩᱱᱠᱩ ᱡᱟᱥᱛᱤ ᱵᱚᱛᱚᱨ ᱠᱟᱱ ᱜᱮᱭᱟ ᱧᱤᱫᱟᱹ ᱫᱚ ᱟᱨ ᱱᱮᱛᱟᱨ ᱫᱚ ᱟᱨᱚ ᱵᱟᱥᱛᱤ ᱠᱚ ᱵᱟᱲᱛᱤ ᱠᱟᱱᱟ ᱵᱤᱧ ᱠᱚ
ᱦᱮᱸ ᱦᱮᱸ ᱟᱪᱪᱷᱟ ᱫᱤᱱ ᱵᱮᱲᱟ ᱥᱮᱸᱫᱽᱨᱟᱭ ᱜᱮᱭᱟ ᱵᱟᱝ ᱟᱞᱮ ᱫᱚ ᱵᱟᱝᱼᱟ ᱟᱞᱮ ᱫᱚ ᱟᱞᱮ ᱫᱚ ᱟᱹᱭᱩᱵ ᱵᱮᱲᱟ ᱞᱮ ᱥᱮᱸᱫᱽᱨᱟᱭ ᱜᱮᱭᱟᱞᱮ ᱟᱭᱩᱵ ᱵᱮᱲᱟ ᱚᱱᱛᱮ ᱵᱤᱨ ᱫᱤᱥᱚᱢ ᱨᱮ ᱥᱮ ᱟᱞᱮ ᱫᱚ ᱵᱤᱨ ᱵᱩᱼᱼ